ᱦᱩᱸ ᱡᱚᱦᱟᱨ ᱜᱮ ᱜᱚᱢᱠᱮ ᱾
ᱦᱩᱸᱻ ᱛᱟᱯᱚᱨᱮ ᱦᱮᱸ ᱛᱮᱦᱮᱧ ᱱᱚᱣᱟ ᱡᱚᱦᱟᱨ ᱤᱫᱤ ᱠᱟᱛᱮᱫ ᱜᱮ ᱟᱵᱚ ᱱᱚᱣᱟ ᱡᱚᱦᱟᱨ ᱡᱟᱦᱟᱸ ᱦᱮᱸᱥᱮ ᱱᱚᱣᱟ ᱡᱚᱦᱟᱨ ᱫᱚ ᱢᱤᱫ ᱴᱮᱱ ᱮᱢᱚᱱ ᱢᱤᱫᱴᱮᱱ ᱟᱹᱲᱟᱹ ᱠᱟᱱᱟ ᱡᱟᱦᱟᱸ ᱫᱚ ᱥᱟᱱᱟᱢ ᱫᱷᱟᱹᱨᱛᱤ ᱨᱮᱱ ᱦᱚᱲ ᱢᱟᱱᱮ ᱯᱩᱭᱞᱳ ᱟᱲᱟᱝ ᱵᱚ ᱵᱮᱵᱚᱦᱟᱨ ᱮᱫᱟ ᱱᱚᱣᱟ ᱟᱵᱚ ᱦᱮᱸ ᱥᱮ
ᱦᱩᱸ ᱦᱩᱸ ᱦᱩᱸ
ᱡᱟᱦᱟᱸ ᱱᱚᱣᱟ ᱛᱟᱞᱟ ᱛᱮᱜᱮ ᱟᱵᱚ ᱢᱟᱱᱮ ᱡᱟᱦᱟᱸ ᱜᱟᱯᱟᱞᱢᱟᱨᱟᱣ ᱛᱟᱭᱱᱚᱢ ᱫᱟᱨᱟᱢ ᱛᱮᱵᱚ ᱞᱟᱦᱟ ᱤᱫᱤ ᱫᱟᱲᱮᱭᱟᱜᱼᱟ ᱚᱱᱟ ᱞᱮᱠᱟ ᱠᱟᱛᱮᱜ ᱱᱚᱣᱟ ᱡᱚᱦᱟᱨ ᱜᱮ ᱯᱳᱭᱞᱳ ᱵᱚᱱ ᱢᱮᱱ ᱢᱟᱲᱟᱝ ᱮᱫᱟ ᱾
ᱦᱮᱸᱻ
ᱟᱫᱚ ᱢᱟ ᱚᱠᱟ ᱞᱮᱠᱟ ᱱᱟᱯᱟᱭ ᱵᱟᱲᱟ ᱜᱮ ᱡᱟᱹᱱᱤᱡ ᱾
ᱦᱮᱸ ᱮᱠᱷᱚᱱ ᱫᱚ ᱱᱟᱯᱟᱭ ᱵᱟᱲᱟ ᱜᱮ ᱮᱠᱷᱚᱱ ᱫᱚ ᱾
ᱟᱪᱪᱷᱟ ᱪᱮᱫ ᱠᱚᱯᱮ ᱪᱤᱠᱟᱹ ᱵᱟᱲᱟᱭᱮᱫᱟ?
ᱪᱤᱠᱟᱹ ᱵᱚᱞᱛᱮ ᱠᱟᱹᱢᱤ ᱠᱟᱡᱽ ᱛᱚ ᱚᱱᱠᱟ ᱞᱮᱠᱟ ᱵᱟᱹᱱᱩᱜᱼᱟ ᱪᱟᱨᱟ ᱠᱚ ᱜᱤᱲᱤ ᱵᱟᱲᱟᱭ ᱦᱩᱭᱩᱜ ᱠᱟᱱᱟ ᱫᱟᱜ ᱠᱚ ᱵᱟᱹᱱᱩᱜᱼᱟ ᱨᱚᱥ ᱠᱚᱦᱚᱸ ᱟᱸᱡᱮᱫ ᱪᱟᱵᱟᱣ ᱟᱠᱟᱱᱟ ᱾
ᱛᱚ ᱱᱤᱛ ᱜᱷᱟᱹᱲᱤᱡ ᱫᱚ ᱦᱟᱸᱜ ᱵᱟᱭ ᱡᱟᱹᱲᱤ ᱦᱟᱛᱟᱲᱮᱫᱟ ᱦᱟᱸᱜ ᱾
ᱦᱮᱸᱻ ᱚᱱᱟ ᱠᱷᱟᱹᱛᱤᱨ ᱦᱟᱯᱮ ᱚᱥᱩᱵᱤᱫᱟ ᱦᱩᱭᱩᱜ ᱠᱟᱱᱟ ᱫᱚᱢᱮ ᱾ ᱠᱟᱹᱴᱤᱡ ᱮ ᱫᱟᱜ ᱧᱚᱜ ᱞᱮᱠᱷᱟᱱ ᱪᱟᱨᱟ ᱠᱚ ᱠᱟᱹᱴᱤᱡ ᱜᱤᱲᱤ ᱜᱟᱱ ᱠᱚᱜᱼᱟ ᱾
ᱦᱚᱸ ᱟᱫᱚ ᱦᱚᱸᱜᱼᱚᱭ ᱱᱤᱛᱚᱜ ᱫᱚ ᱫᱟᱜ ᱡᱟᱹᱯᱩᱫ ᱫᱤᱱ ᱠᱟᱱᱟ ᱟᱨ ᱱᱚᱜᱼᱚᱭ ᱠᱷᱮᱛ ᱵᱟᱹᱫᱽ ᱠᱚᱨᱮ ᱟᱵᱚ ᱱᱤᱛᱚᱜ ᱮᱨ ᱚᱯᱚᱨ ᱛᱚᱞᱟ ᱠᱚᱨᱮᱱᱟᱜ ᱵᱚᱱ ᱵᱚᱱᱫᱮᱡ ᱮᱫᱟ ᱾
ᱦᱩᱸ ᱦᱩᱸ ᱦᱩᱸᱻ
ᱟᱫᱚ ᱱᱚᱣᱟ ᱡᱟᱦᱟᱸ ᱮᱨ ᱛᱚᱞᱟ ᱵᱟᱵᱚᱫ ᱛᱮᱜᱮ ᱞᱟᱝ ᱜᱟᱯᱟᱞ ᱢᱟᱨᱟᱣᱟ ᱛᱟᱦᱚᱞᱮ ᱾
ᱛᱟᱭ ᱜᱮ ᱾
ᱚᱸᱻ ᱟᱫᱚ ᱦᱚᱸᱜᱼᱚᱭ ᱡᱟᱦᱟᱸ ᱮᱨ ᱮᱨ ᱛᱚᱞᱟᱭᱟᱵᱚ ᱦᱟᱸᱜ ᱦᱮᱸ ᱥᱮ ᱯᱳᱭᱞᱳ ᱫᱚ ᱾ ᱟᱵᱚ ᱠᱷᱮᱛ ᱨᱮᱦᱟᱸᱜ ᱚᱱᱟ ᱡᱟᱦᱟᱸ ᱜᱟᱹᱭ ᱰᱟᱝᱨᱟ ᱜᱩᱨᱤᱡ ᱠᱚᱵᱚᱱ ᱤᱫᱤᱭᱟ ᱯᱟᱹᱭᱞᱟᱹ ᱾
ᱦᱩᱸᱻ
ᱤᱱᱟᱹ ᱯᱚᱨᱮ ᱵᱚᱱ ᱥᱤᱭᱟ ᱥᱤ ᱠᱟᱛᱮᱫ ᱦᱚᱭ ᱥᱤ ᱞᱟᱹᱦᱩᱫ ᱠᱟᱛᱮᱫ ᱢᱤᱫ ᱫᱷᱟᱣ ᱵᱟᱨ ᱫᱷᱟᱣ ᱵᱚᱱ ᱥᱤ ᱠᱟᱛᱮᱫ ᱟᱫᱚ ᱚᱱᱟ ᱤᱭᱟᱹ ᱠᱟᱛᱮᱫ ᱟᱫᱚ ᱦᱳᱲᱳ ᱡᱟᱦᱟᱸ ᱡᱮᱢᱚᱱ ᱟᱹᱰᱤ ᱨᱚᱠᱚᱢ ᱦᱳᱲᱳ ᱢᱮᱱᱟᱜ ᱟᱠᱟᱫᱟ ᱥᱚᱨᱱᱚ ᱦᱟᱡᱟᱨ ᱫᱚᱥ ᱦᱮᱸ ᱥᱮ ᱞᱚᱞᱟᱴ ᱱᱚᱝᱠᱟ ᱟᱹᱰᱤ ᱞᱮᱠᱟᱱ ᱦᱳᱲᱳ ᱠᱚ ᱢᱮᱱᱟᱜ ᱟᱠᱟᱫᱟ ᱟᱫᱚ ᱡᱟᱭᱜᱟ ᱡᱟᱹᱱᱤᱡ ᱚᱠᱚᱭ ᱚᱠᱟ ᱞᱮᱠᱟ ᱵᱚᱱ ᱨᱚᱦᱚᱭ ᱫᱟ ᱚᱱᱠᱟ ᱞᱮᱠᱟ ᱵᱚᱱ ᱮᱨᱟ ᱦᱟᱜ ᱦᱩᱲᱩ ᱠᱚ ᱦᱮᱸᱥᱮ᱾
ᱦᱮᱸ ᱦᱮᱸ ᱦᱮᱸ᱾
ᱟᱫᱚ ᱠᱤᱪᱷᱩ ᱦᱳᱲᱳ ᱮᱨ ᱠᱚᱨᱮᱱᱟᱜ ᱦᱚᱸ ᱱᱤᱭᱚᱢ ᱫᱷᱚᱨᱚᱢ ᱠᱚ ᱢᱮᱱᱟᱜ ᱠᱟᱜ ᱜᱮᱭᱟ ᱡᱮᱢᱚᱱ ᱟᱵᱚ ᱯᱟᱹᱭᱞᱟᱹ ᱫᱚ ᱡᱟᱦᱟᱸ ᱮᱨ ᱟᱵᱚ ᱦᱟᱸᱜ ᱦᱮᱸ ᱥᱮ ᱦᱟᱱᱮ ᱪᱟᱹᱛ ᱵᱚᱸᱜᱟ ᱠᱷᱚᱱ ᱮᱛᱚᱦᱚᱵ ᱠᱟᱛᱮ ᱨᱩᱱᱦᱤ ᱥᱮᱫ ᱞᱮᱠᱟᱛᱮ ᱱᱤᱛ ᱦᱟᱹᱵᱤᱡ ᱦᱚᱸ ᱦᱟᱸᱜ ᱦᱮᱸ ᱥᱮ᱾ ᱡᱟᱦᱟᱸ ᱦᱚᱲᱵᱚ ᱢᱩᱴ ᱨᱮᱱᱟᱜ ᱠᱟᱛᱷᱟ ᱢᱮᱱᱟᱜ ᱠᱟᱫᱟ
ᱦᱩᱸ᱾
ᱦᱳᱲᱳ ᱠᱚᱵᱚᱱ ᱢᱩᱴᱟ ᱟᱫᱚ ᱩᱱᱠᱩ ᱡᱟᱦᱟᱸ ᱟᱵᱚ ᱠᱚᱨᱮᱱ ᱵᱚᱸᱜᱟ ᱵᱩᱨᱩ ᱠᱚ ᱢᱮᱱᱟᱜ ᱟᱠᱟᱜ ᱠᱚᱣᱟ ᱩᱱᱠᱩ ᱠᱚ ᱧᱩᱛᱩᱢ ᱠᱟᱛᱮᱜ ᱜᱮ ᱚᱱᱟ ᱠᱚ ᱦᱳᱲᱳ ᱠᱚᱵᱚᱱ ᱢᱩᱴ ᱟ ᱦᱟᱜ ᱦᱮᱸᱥᱮ᱾
ᱦᱩᱸ᱾
ᱟᱨ ᱦᱳᱲᱳ ᱵᱚᱱ ᱮᱨ ᱠᱮᱫᱟ ᱠᱷᱮᱛ ᱵᱟᱹᱫᱽ ᱨᱮ ᱤᱱᱟᱹ ᱯᱚᱨᱮ ᱟᱫᱚ ᱚᱱᱟ ᱪᱮᱛᱟᱱ ᱨᱮ ᱟᱨᱚᱸ ᱫᱩᱥᱨᱟᱹ ᱵᱚᱱ ᱥᱤᱭᱟᱜᱼᱟ ᱡᱟᱛᱮ ᱚᱱᱟ ᱯᱚᱴᱚᱢᱚᱜ ᱢᱟ᱾ ᱡᱟᱛᱮ ᱪᱮᱬᱮ ᱪᱤᱯᱨᱩ ᱠᱚ ᱟᱞᱚᱠᱚ ᱡᱚᱢ ᱢᱟ᱾
ᱦᱮ ᱟᱞᱚ ᱠᱚ ᱡᱚᱢ ᱢᱟ ᱚᱱᱟ
ᱦᱳᱭ᱾
ᱚᱱᱠᱟᱜᱮ ᱡᱟᱦᱟᱱᱟᱜ ᱜᱮ ᱵᱟᱠᱷᱟᱱ ᱯᱩᱛᱞᱟᱹ ᱵᱚᱱ ᱡᱩᱛᱟᱜᱼᱟ᱾
ᱦᱳᱭ ᱟᱨ ᱵᱟᱝ ᱠᱟᱡ ᱡᱩᱫᱤ ᱪᱮᱬᱮ ᱠᱚᱠᱚ ᱟᱵᱚᱜ ᱠᱟᱱ ᱜᱮᱭᱟ ᱟᱫᱚ ᱩᱱ ᱚᱱᱟ ᱤᱭᱟᱹᱨᱮ ᱡᱟᱦᱟᱱᱟᱜ ᱡᱷᱟᱱᱰᱟᱞ ᱠᱚ ᱵᱤᱫ ᱠᱟᱜᱼᱟ᱾ ᱡᱟᱛᱮ ᱟᱞᱚ ᱠᱚ ᱟᱵᱚᱜ ᱢᱟ ᱚᱱᱟ ᱵᱚᱛᱚᱨ ᱛᱮ᱾
ᱦᱟᱸ ᱦᱟᱸ ᱦᱟᱸ ᱾
ᱟᱫᱚ ᱚᱱᱟ ᱠᱟᱛᱮᱫ ᱮᱸ ᱚᱲᱟᱜ ᱠᱚᱛᱮ ᱠᱚ ᱨᱩᱣᱟᱹᱲᱮᱱᱟ ᱚᱲᱟᱜ ᱠᱚᱛᱮ ᱟᱫᱚ ᱦᱟᱯᱲᱟᱢ ᱠᱚ ᱟᱵᱚᱨᱮᱱ ᱵᱚᱸᱜᱟ ᱵᱩᱨᱩ ᱠᱚ ᱱᱤᱢ ᱫᱟᱜ ᱢᱟᱹᱰᱤ ᱠᱚᱵᱚᱱ ᱵᱚᱸᱜᱟ ᱵᱟᱲᱟᱣ ᱟᱠᱚᱣᱟ᱾ ᱱᱚᱝᱠᱟ ᱦᱟᱸᱜ ᱟᱞᱮ ᱥᱮᱫ ᱫᱚ ᱢᱮᱱᱟᱜ ᱠᱟᱫᱟ, ᱟᱫᱚ ᱟᱯᱮ ᱥᱮᱫ ᱜᱮ ᱚᱠᱟᱞᱮᱠᱟ ᱦᱟᱸᱜ?
ᱟᱞᱮ ᱥᱮᱫ ᱫᱚ ᱜᱚᱝᱠᱮ ᱜᱩᱨᱤᱡ ᱠᱚᱞᱮ ᱤᱫᱤ ᱵᱟᱲᱟᱭᱟ ᱛᱚ ᱟᱹᱰᱤ ᱞᱟᱦᱟ ᱠᱷᱚᱱᱜᱮ ᱫᱷᱚᱨᱚᱱ ᱠᱷᱚᱱᱜᱮ᱾
ᱦᱮᱸ ᱦᱮᱸ᱾
ᱟᱫᱚ ᱤᱫᱤ ᱵᱟᱲᱟ ᱠᱟᱛᱮᱫ ᱚᱱᱟ ᱫᱷᱚᱨᱚᱱ ᱥᱩᱢᱟᱹᱡ ᱜᱮ ᱡᱚᱠᱷᱚᱱ ᱵᱟᱭ ᱫᱟᱜᱟᱭ
ᱦᱟᱸ᱾
ᱦᱮᱸ ᱩᱱ ᱡᱚᱠᱷᱚᱱᱮ ᱫᱟᱜᱟ ᱩᱱ ᱨᱮᱜᱮ ᱞᱤᱧ ᱢᱟᱱᱮ ᱥᱤ ᱠᱟᱛ ᱛᱮᱫ ᱞᱟᱹᱦᱩᱫ ᱠᱟᱜ ᱦᱩᱭᱩᱜᱼᱟ᱾
ᱦᱳᱭ᱾
ᱦᱮᱸ ᱥᱤ ᱞᱟᱹᱦᱩᱫᱟᱞᱮ ᱟᱫᱚ ᱞᱟᱹᱦᱩᱫ ᱯᱚᱨᱮ ᱟᱫᱚ ᱚᱱᱟ ᱡᱟᱦᱟᱸ ᱜᱷᱟᱥ ᱠᱚ ᱛᱟᱦᱮᱱ ᱚᱱᱟ ᱠᱚᱫᱚ ᱟᱥᱛᱮ ᱟᱥᱛᱮ ᱜᱩᱡᱩᱜᱼᱟ᱾
ᱦᱩᱸ᱾
ᱦᱮᱸ ᱚᱱᱟ ᱜᱩᱡᱩᱜᱼᱟ ᱨᱚᱦᱚᱲᱚᱜᱼᱟ ᱫᱤᱭᱮ ᱟᱨᱚ ᱢᱤᱫ ᱫᱷᱟᱣ ᱞᱮ ᱥᱤᱭᱟ᱾ ᱩᱱᱫᱚ ᱯᱩᱨᱟᱹ ᱡᱷᱩᱨ ᱡᱷᱩᱨᱟᱹᱜᱼᱟ ᱦᱟᱥᱟ᱾
ᱦᱮᱸ ᱦᱮᱸ᱾
ᱦᱮᱸ ᱩᱱᱫᱚ ᱟᱫᱚ ᱜᱷᱟᱥ ᱠᱚᱫᱚ ᱪᱮᱜ ᱦᱚᱸ ᱵᱟᱝ ᱛᱟᱦᱮᱱᱟ, ᱟᱫᱚ ᱛᱟᱨᱯᱚᱨ ᱤᱛᱟᱹ ᱠᱚᱞᱮ ᱵᱟᱪᱷᱟᱣ ᱨᱮᱰᱤᱭᱟ᱾
ᱦᱚᱸᱻ᱾
ᱦᱮᱸᱻ ᱵᱟᱪᱷᱟᱣ ᱨᱮᱰᱤ ᱠᱟᱛᱮᱫ ᱟᱫᱚ ᱚᱱᱠᱟ ᱜᱤᱲᱤ ᱦᱩᱭᱩᱜᱼᱟ᱾ ᱠᱚᱫᱟᱞ ᱪᱟᱯᱟᱭ ᱟᱞᱮ ᱵᱟᱠᱷᱟᱱ ᱱᱟᱦᱮᱞ ᱛᱮᱫᱚ ᱱᱮᱛᱟᱨ ᱫᱚ ᱠᱷᱩᱵ ᱠᱚᱢ ᱠᱚ ᱮᱥᱮᱫ ᱮᱫᱟ᱾
ᱦᱳᱭ ᱱᱤᱛᱳᱜ ᱫᱚ ᱚᱱᱟ ᱜᱟᱹᱰᱤ ᱠᱚ ᱦᱮᱡ ᱟᱠᱟᱱᱟ ᱛᱚ᱾ ᱟᱫᱚ ᱟᱨ ᱱᱚᱛᱮᱻ᱾ ᱚᱠᱛᱚ ᱥᱟᱞᱟᱜ ᱛᱮ ᱛᱟᱞ ᱢᱤᱞᱟᱹᱣ ᱪᱟᱞᱟᱣ ᱦᱩᱭᱩᱜ ᱠᱟᱱᱟ᱾ ᱡᱟ ᱠᱟᱨᱚᱱ ᱛᱮ ᱢᱟᱱᱮ ᱜᱟᱹᱭ ᱰᱟᱝᱨᱟ ᱠᱚ ᱚᱱᱠᱟ ᱫᱚ ᱵᱟᱝ ᱠᱚ ᱟᱹᱥᱩᱞᱮᱫ ᱠᱚ ᱜᱮᱭᱟ ᱦᱟᱸᱜ ᱟᱹᱰᱤ ᱦᱚᱲ ᱜᱮ᱾
ᱟᱹᱰᱤ ᱦᱚᱲ ᱜᱮ ᱦᱮᱸ᱾
ᱟᱫᱚ ᱚᱱᱟᱛᱮ ᱱᱟᱦᱮᱞ ᱠᱚᱫᱚ ᱟᱹᱰᱤ ᱠᱚᱢ ᱫᱷᱟᱨᱟ ᱜᱮ ᱢᱮᱱᱟᱜ ᱟᱠᱟᱫᱟ᱾
ᱠᱚᱢ ᱫᱷᱟᱨᱟ ᱜᱮ ᱢᱮᱱᱟᱜᱼᱟ᱾ ᱟᱨ ᱚᱠᱟ ᱯᱚᱨᱮ ᱪᱟᱨᱟ ᱠᱚᱞᱮ ᱜᱤᱲᱤ ᱵᱟᱲᱟ ᱠᱮᱫᱟ ᱜᱤᱲᱤ ᱵᱟᱲᱟ ᱠᱟᱛᱮᱫ ᱟᱫᱚ ᱱᱚᱜᱼᱚᱭ ᱟᱫᱚ ᱠᱚ᱾ ᱫᱟᱠᱟ ᱦᱚᱴᱚ ᱠᱟᱛᱮᱫ ᱟᱫᱚ ᱟᱯᱮ ᱥᱮᱫ ᱡᱮᱢᱚᱱ ᱢᱮᱱᱟᱜᱼᱟ ᱚᱲᱟᱜ ᱨᱮ ᱡᱟᱹᱱᱤᱡ ᱠᱚ ᱠᱟᱹᱴᱤᱡ ᱯᱩᱡᱟᱹ ᱯᱟᱥᱟᱭᱟ᱾
ᱦᱳᱭ ᱵᱚᱸᱜᱟ ᱵᱩᱨᱩ ᱢᱮᱱᱟᱜ ᱟᱠᱟᱫᱟ ᱡᱮᱢᱚᱱᱟᱜ
ᱟᱫᱚ ᱟᱞᱮ ᱥᱮᱫ ᱫᱚ ᱚᱱᱠᱟ ᱞᱮᱠᱟ ᱫᱚ ᱵᱟᱹᱧ ᱵᱩᱡᱽ ᱠᱟᱫᱟ ᱛᱚ ᱦᱚᱭ ᱛᱚ ᱟᱹᱰᱤ ᱯᱟᱹᱦᱤᱞ ᱛᱟᱦᱮᱸ ᱠᱟᱱ ᱜᱮᱭᱟ ᱟᱥᱛᱮ ᱟᱥᱛᱮ ᱪᱟᱵᱟ ᱦᱮᱡ ᱠᱟᱱᱟ᱾
ᱚᱸᱻ᱾
ᱟᱫᱚ ᱱᱮᱛᱟᱨ ᱫᱚ ᱚᱲᱟᱜ ᱦᱮᱡ ᱠᱟᱛᱮᱜ ᱟᱫᱚ ᱫᱤᱱ ᱠᱚ ᱛᱺᱜᱤᱭᱟ ᱛᱤᱥ ᱠᱚᱛᱮ ᱡᱟᱱᱟᱢᱚᱜ ᱠᱟᱱᱟ ᱪᱮᱬᱮ ᱦᱟᱞᱟᱝ ᱫᱟᱥᱮ ᱵᱟᱝ ᱤᱱᱟᱹ ᱠᱚ᱾
ᱦᱳᱭ ᱟᱫᱚ ᱡᱩᱫᱤ ᱵᱚ ᱩᱭᱦᱟᱹᱨᱟ ᱱᱚᱣᱟ ᱦᱟᱸᱜ ᱮᱨ ᱛᱚᱞᱟ ᱨᱮᱱᱟᱜ ᱠᱟᱛᱷᱟ ᱦᱮᱸ ᱥᱮ ᱟᱫᱚ ᱡᱟᱦᱟᱸ ᱦᱚᱜᱼᱚᱭ ᱦᱳᱲᱳ ᱠᱚᱵᱚ ᱮᱨ ᱫᱟ ᱦᱟᱸᱜ ᱦᱮᱸ ᱥᱮ
ᱦᱩᱸ
ᱟᱫᱚ ᱱᱚᱣᱟ ᱦᱳᱲᱳ ᱫᱚ ᱦᱟᱸᱜ ᱡᱩᱫᱤ ᱵᱚᱱ ᱩᱭᱦᱟᱹᱨᱚᱜᱼᱟ᱾ ᱡᱮ ᱱᱚᱣᱟ ᱦᱳᱲᱳ ᱫᱚ ᱚᱠᱟ ᱠᱷᱚᱱᱟᱜ ᱦᱤᱡᱩᱜ ᱠᱟᱱᱟ ᱚᱠᱚᱭᱟᱜ ᱠᱟᱱᱟ ᱦᱮᱸᱥᱮ ᱦᱮᱸ᱾
ᱦᱩᱸ
ᱟᱫᱚ ᱚᱱᱟ ᱞᱮᱠᱟ ᱠᱟᱛᱮᱜ ᱦᱟᱸᱜ ᱵᱟᱝ ᱡᱟᱦᱟᱸᱭᱟᱜ ᱵᱟᱝ ᱡᱟᱦᱟᱸᱭᱟᱜ ᱜᱮ ᱢᱟᱱᱮ ᱟᱵᱚ ᱢᱤᱫ ᱠᱟᱛᱷᱟ ᱛᱮ ᱛᱚᱵᱚ ᱞᱟᱹᱭᱟ ᱦᱟᱸᱜ ᱡᱮ ᱡᱚᱛᱚᱣᱟᱜ ᱜᱮ ᱦᱟᱸᱜ ᱵᱚᱸᱜᱟ ᱵᱩᱨᱩ ᱫᱟᱲᱮ ᱠᱚᱛᱮ ᱜᱮ ᱦᱳᱭᱳᱜ ᱠᱟᱱᱟ ᱦᱟᱸᱜ ᱱᱚᱣᱟ ᱠᱚ ᱦᱮᱸᱥᱮ ᱟᱫᱚ ᱚᱱᱟ ᱞᱮᱠᱟ ᱠᱟᱛᱮᱜ ᱜᱮ ᱮᱜ ᱵᱟᱲᱟᱭ ᱦᱚᱪᱚᱭ ᱡᱮ ᱟᱞᱮ ᱦᱚᱸᱜ-ᱚᱭ ᱞᱮ ᱢᱟᱞᱮ ᱮᱨ ᱛᱚᱞᱟᱭᱫᱟ ᱥᱮᱞᱮ ᱢᱳᱴ ᱮᱫᱟ᱾ ᱢᱟᱱᱮ ᱵᱟᱲᱟᱭ ᱦᱚᱪᱚ ᱠᱮᱫ ᱢᱮᱭᱟ ᱚᱱᱟ ᱞᱮᱠᱟ ᱠᱟᱛᱮᱜ ᱦᱟᱸᱜ ᱦᱮᱸᱜ ᱚᱱᱟ ᱠᱚ ᱵᱚᱸᱜᱟ ᱵᱩᱨᱩ ᱨᱮᱱᱟᱜ ᱠᱟᱛᱷᱟ ᱠᱚ ᱢᱮᱱᱟᱜ ᱠᱟᱫᱟ ᱟᱫᱚ ᱡᱟᱦᱟᱸ ᱱᱤᱢ ᱫᱟᱜ ᱢᱟᱹᱰᱤ ᱮᱸᱻ ᱵᱚᱸᱜᱟ ᱨᱮᱱᱟᱜ ᱠᱟᱛᱷᱟ ᱠᱚ ᱢᱮᱱᱟᱜ ᱠᱟᱫᱟ ᱟᱫᱚ ᱡᱟᱦᱟᱸ ᱦᱚᱸᱜ-ᱚᱭ ᱩᱱ ᱥᱳᱢᱳᱭ ᱢᱟ ᱚᱝᱠᱟ ᱨᱟᱱ ᱢᱩᱨᱜᱟᱹᱱ ᱚᱝᱠᱟ ᱢᱟ ᱵᱟᱝ ᱛᱟᱦᱮᱸ ᱠᱟᱱᱟ ᱱᱤᱛᱳᱜ ᱦᱳᱭ ᱛᱚ ᱥᱟᱭᱮᱱᱥ ᱚᱫᱟᱨ ᱛᱮ ᱨᱟᱱ ᱢᱩᱨᱜᱟᱹᱱ ᱠᱚ ᱳᱰᱳᱝ ᱞᱮᱱᱟ
ᱦᱩᱸ ᱦᱩᱸ
ᱟᱫᱚ ᱡᱟᱦᱟᱸ ᱦᱚᱜᱚᱭ ᱱᱤᱢ ᱫᱟᱜ ᱢᱟᱹᱰᱤ ᱵᱚᱸᱜᱟᱜ ᱠᱟᱱ ᱫᱚ ᱦᱟᱸᱜ ᱟᱫᱚ ᱢᱮᱫ ᱴᱮᱱ ᱟᱵᱚ᱾ ᱥᱚᱢᱟᱡ ᱛᱟᱞᱟ ᱨᱮ ᱯᱟᱹᱛᱭᱟᱹᱣ ᱛᱟᱦᱮᱸ ᱠᱟᱱᱟ ᱡᱮ ᱚᱱᱟ ᱫᱚ ᱚᱱᱠᱟᱱ ᱫᱟᱲᱮ ᱢᱮᱱᱟᱜ ᱠᱟᱫᱟ ᱡᱟᱦᱟᱸ ᱫᱚ ᱮᱴᱟᱜ ᱡᱤᱵᱟᱱᱩ ᱠᱚ ᱚᱱᱟ ᱠᱚ ᱵᱟ ᱠᱚ ᱱᱚᱥᱴᱚ ᱫᱟᱲᱮᱭᱟᱜᱼᱟ ᱦᱮᱸ ᱥᱮ ᱟᱫᱚ ᱚᱱᱟ ᱟᱫᱷᱟᱨ ᱛᱮ ᱵᱚᱸᱜᱟ ᱵᱩᱨᱩ ᱠᱚ ᱵᱚᱸᱜᱟᱜ ᱠᱟᱱ ᱛᱟᱦᱮᱸᱜᱼᱟ᱾ ᱡᱟᱛᱮ ᱟᱞᱮ ᱦᱚᱸᱜᱚᱭ ᱞᱮ ᱮᱨ ᱛᱚᱞᱟ ᱠᱮᱫᱟ᱾ ᱟᱫᱚ ᱡᱟᱛᱮ ᱢᱟ ᱡᱟᱦᱟᱸ ᱛᱤᱱᱟᱹᱜ ᱛᱤᱡᱩ ᱠᱚ ᱠᱚ ᱛᱟᱦᱮᱱᱟ᱾ ᱠᱚ ᱞᱟᱜᱟᱜ ᱟᱠᱚ ᱡᱟᱛᱮᱼᱼ ᱟᱞᱚ ᱠᱚ ᱡᱚᱢ ᱢᱟ ᱟᱞᱚ ᱠᱚ ᱦᱟᱰᱟᱯ ᱢᱟ ᱦᱮᱸ ᱥᱮ
ᱟᱞᱚ ᱠᱚ ᱵᱟᱹᱲᱤᱪ ᱢᱟ ᱦᱮᱸ
ᱦᱳᱭ ᱟᱞᱚ ᱠᱚ ᱵᱟᱹᱲᱤᱡᱟᱜ ᱟᱞᱚ ᱵᱟᱹᱲᱤᱡᱚᱜ ᱢᱟ ᱱᱚᱣᱟ ᱠᱚ ᱤᱫᱤ ᱠᱟᱛᱮᱼᱼ ᱦᱮᱸᱜ ᱠᱚ ᱵᱟᱠᱷᱮᱲᱼᱟ᱾ ᱟᱫᱚ ᱚᱱᱟ ᱟᱵᱚ ᱫᱚᱼᱼ ᱯᱟᱹᱛᱭᱟᱹᱣ ᱢᱮᱫ ᱴᱮᱱ ᱛᱟᱦᱮᱸ ᱠᱟᱱᱟ ᱦᱮᱸ ᱥᱮ ᱯᱟᱹᱛᱭᱟᱹᱣ ᱢᱮᱱᱟᱜ ᱜᱮᱭᱟ ᱱᱤᱛ ᱦᱚᱸ ᱟᱫᱚ ᱚᱱᱟ ᱞᱮᱠᱟ ᱠᱟᱛᱮᱫ ᱦᱳᱭ ᱚᱱᱟ ᱞᱮᱠᱟ ᱠᱟᱛᱮᱫ ᱢᱟᱱᱮ ᱱᱤᱛ ᱦᱚᱸ ᱚᱱᱟ ᱠᱚ ᱫᱚ ᱪᱟᱞᱟᱣ ᱦᱤᱡᱩᱜ ᱠᱟᱱᱟ ᱟᱫᱚᱼᱼ ᱴᱚᱴᱷᱟ ᱡᱟᱹᱱᱤᱡ ᱫᱚ ᱥᱟᱵ ᱫᱚᱦᱚ ᱠᱟᱜ ᱜᱮᱭᱟᱵᱚ ᱟᱨ ᱴᱚᱴᱷᱟ ᱡᱟᱹᱱᱤᱡ ᱫᱚ ᱦᱤᱲᱤᱧ ᱠᱟᱜ ᱜᱮᱭᱟ ᱵᱚ᱾
ᱦᱩᱸ ᱦᱩᱸ ᱦᱩᱸ ᱦᱩᱸ ᱚᱝᱠᱟ ᱜᱮ ᱦᱳᱭ ᱠᱟᱱᱟ᱾
ᱦᱳ
ᱦᱩᱸ ᱫᱤᱱ ᱫᱤᱱ ᱟᱫ ᱦᱮᱡ ᱠᱟᱱᱟ᱾ ᱛᱟᱞᱦᱮ ᱜᱚᱝᱠᱮ ᱟᱯᱮ ᱥᱮᱫ ᱫᱚ ᱪᱮᱫ ᱠᱚ ᱪᱟᱨᱟ ᱨᱮᱱᱟᱜ ᱫᱚᱢᱮ ᱪᱚᱞ ᱢᱮᱱᱟᱜᱼᱟ ᱢᱟᱱᱮ ᱵᱮᱥᱤ ᱠᱚ ᱨᱚᱦᱚᱭᱟ? ᱱᱮᱛᱟᱨ ᱱᱟᱣᱟ ᱱᱟᱣᱟ ᱪᱟᱨᱟ ᱛᱚ ᱫᱚᱢᱮ ᱦᱮᱡ ᱠᱟᱱᱟ᱾
ᱦᱳᱭ ᱱᱚᱛᱮ ᱫᱚ ᱦᱟᱸᱜ ᱡᱟᱹᱥᱛᱤ ᱫᱚ ᱥᱚᱨᱱᱚ ᱦᱳᱭᱳᱜᱼᱟ᱾ ᱥᱚᱨᱱᱚ ᱜᱮᱞᱮ ᱮᱨᱟ ᱥᱚᱨᱱᱚ ᱥᱟᱶ ᱛᱮ ᱱᱚᱛᱮ ᱥᱚᱝᱠᱚᱨ ᱢᱮᱱᱟᱜ ᱠᱟᱫᱟ᱾ ᱵᱤᱵᱤ ᱮᱜᱟᱨᱚ ᱢᱮᱱᱟᱜ ᱠᱟᱫᱟ ᱦᱟᱡᱟᱨ ᱫᱚᱥ ᱢᱮᱱᱟᱜᱼᱟ᱾ ᱟᱨ ᱱᱟᱣᱟ ᱱᱟᱣᱟᱼᱼ ᱱᱚᱣᱟ ᱳᱰᱳᱠᱚᱜ ᱠᱟᱱᱟ ᱦᱳᱲᱳ ᱡᱮᱢᱚᱱ ᱱᱚᱣᱟ ᱮᱜ ᱮᱜᱼᱼ ᱮᱜᱟᱨᱚ ᱛᱤᱯᱟᱱᱱᱚ ᱢᱮᱱᱟᱜ ᱠᱟᱫᱟ᱾
ᱮᱜᱚᱨᱚ ᱛᱤᱯᱟᱱᱱᱚ ᱟᱪᱷᱟ᱾
ᱛᱟᱯᱚᱨᱮ ᱱᱚᱣᱟ ᱠᱤᱪᱷᱩ ᱵᱟᱨ ᱯᱮ ᱥᱮᱨᱢᱟ ᱢᱟᱲᱟᱝ ᱫᱚ ᱦᱚᱜᱚ ᱱᱚᱣᱟ ᱡᱟᱦᱟᱸ ᱵᱟᱥᱼᱼ ᱛᱟᱵᱚ ᱠᱚ ᱞᱟᱹᱭᱮᱫ ᱛᱟᱦᱮᱸᱜ ᱚᱱᱟ ᱪᱟᱥ ᱵᱟᱲᱟ ᱦᱳᱭ ᱜᱚᱫ ᱞᱮᱱ ᱛᱟᱦᱮᱡ ᱦᱟᱱᱮ ᱠᱟᱹᱴᱤᱡ ᱠᱟᱹᱴᱤᱡ ᱦᱳᱲᱳ ᱡᱟᱦᱟ᱾
ᱚᱸᱻ
ᱚᱱᱟ ᱨᱮᱱᱟᱜ ᱢᱟᱱᱮ ᱥᱚ ᱫᱚ ᱟᱹᱰᱤ ᱪᱮᱨᱦᱟ ᱥᱚᱣᱟ᱾ ᱟᱹᱰᱤ ᱥᱟᱺᱜᱤᱧ ᱠᱷᱚᱱᱟᱜ ᱜᱮᱢ ᱵᱩᱡᱽ ᱫᱟᱲᱮᱭᱟᱜᱼᱟ ᱡᱮ ᱱᱚᱣᱟ ᱦᱳᱲᱳ ᱠᱟᱱᱟ᱾
ᱪᱮᱫ ᱪᱮᱫ ᱧᱩᱛᱩᱢ ᱜᱚᱝᱠᱮ ᱚᱱᱟ ᱫᱚ ᱵᱟᱫᱥᱟ?
ᱵᱟᱫᱥᱟ ᱵᱚ
ᱵᱟᱫᱥᱟ ᱵᱚᱼᱼ
ᱦᱳᱭ ᱢᱟᱱᱮ ᱡᱟᱭᱜᱟ ᱡᱟᱹᱱᱤ ᱫᱚ ᱧᱩᱛᱩᱢ ᱵᱷᱮᱜᱟᱨ ᱫᱟᱲᱮᱭᱟᱜᱼᱟ ᱦᱳᱭᱛᱳ
ᱦᱮᱸᱦᱮᱸ ᱦᱮᱸᱦᱮᱸᱦᱮᱸ, ᱪᱮᱫ ᱞᱮᱠᱟ ᱯᱷᱚᱞᱚᱱ ᱦᱩᱭ ᱵᱟᱲᱟᱜ ᱜᱮᱭᱟ ᱚᱱᱟᱨᱮ?
ᱯᱷᱚᱞᱚᱱ ᱫᱚ ᱦᱩᱭᱩᱜᱼᱟ ᱵᱷᱟᱜᱤ ᱜᱮ᱾ ᱟᱫᱚ ᱚᱱᱟ ᱫᱚ ᱠᱟᱹᱴᱤᱡ ᱦᱳᱲᱩ ᱠᱟᱱᱟ ᱛᱚ ᱟᱫᱚ ᱳᱭᱮᱴ ᱫᱚᱼᱼ
ᱚᱱᱠᱟ ᱞᱮᱠᱟ ᱫᱚ ᱵᱟᱝ ᱦᱩᱭᱩᱜᱼᱟ᱾
ᱚᱱᱠᱟ ᱞᱮᱠᱟ ᱫᱚ ᱵᱟᱝ ᱦᱩᱭᱩᱜᱼᱟ ᱟᱫᱚ ᱱᱚᱣᱟ ᱨᱮᱱᱟᱜᱼᱼ ᱢᱟᱱᱮ ᱜᱚᱱᱚᱝ ᱫᱚ ᱟᱹᱰᱤ ᱡᱟᱹᱥᱛᱤ ᱜᱮᱭᱟ᱾ ᱚᱠᱟ ᱠᱚ ᱥᱚᱢᱚᱭ ᱫᱚ ᱥᱟᱛ ᱟᱴ ᱦᱟᱡᱟᱨ ᱠᱩᱭᱤᱱᱴᱟᱞ ᱪᱟᱞᱟᱣ ᱜᱚᱫᱚᱜᱼᱟ᱾
ᱥᱟᱛ ᱟᱴ ᱦᱟᱡᱟᱨ ᱠᱩᱭᱤᱱᱴᱮᱞ ᱟᱪᱪᱷᱟ ᱟᱪᱪᱷᱟ ᱛᱟᱨᱢᱟᱱᱮ ᱟᱹᱰᱤ ᱰᱷᱮᱨ ᱫᱚ ᱜᱚᱢᱠᱮ?
ᱦᱮᱸ ᱵᱟᱡᱟᱨ ᱚᱠᱟ ᱥᱚᱢᱚᱭ ᱫᱚ ᱛᱤᱱ ᱦᱟᱡᱟᱨ ᱦᱚᱸ ᱰᱟᱣᱩᱱ ᱜᱚᱫᱚᱜᱼᱟ᱾ ᱪᱟᱨ ᱦᱟᱡᱟᱨ ᱦᱚᱸ ᱢᱟᱱᱮ ᱵᱟᱡᱟᱨ ᱥᱚᱵᱽ ᱥᱚᱢᱚᱭ ᱢᱟᱱᱮ ᱡᱟ ᱫᱟᱜ ᱡᱟᱹᱯᱩᱫ ᱠᱚ ᱡᱩᱫᱤ ᱦᱮᱡ ᱜᱚᱫᱚᱜᱼᱟ ᱡᱩᱫᱤ ᱧᱟᱢ ᱠᱮᱫᱟᱭ ᱟᱫᱚ ᱚᱱᱟ ᱥᱚᱢᱚᱭ ᱨᱮᱱᱟᱜ ᱫᱚ ᱦᱩᱲᱩ ᱫᱚ ᱠᱟᱹᱴᱤᱡ ᱨᱚᱝ ᱠᱚ ᱟᱞᱟᱫᱟᱜᱼᱟ ᱛᱚ᱾
ᱦᱩᱸ ᱦᱩᱸ, ᱦᱩᱸ, ᱦᱩᱸ᱾
ᱟᱫᱚ ᱚᱱᱟ ᱞᱮᱠᱟ ᱠᱟ ᱠᱟᱛᱮᱫ ᱤᱭᱟᱹᱜᱼᱟ᱾ ᱵᱟᱝᱠᱷᱟᱱ ᱚᱱᱟ ᱨᱮᱱᱟᱜ ᱫᱟᱢ ᱫᱚ ᱵᱷᱟᱹᱜᱮ ᱜᱮᱭᱟ᱾
ᱛᱟᱦᱚᱞᱮ ᱜᱚᱝᱠᱮ ᱫᱟᱱᱟ ᱜᱩᱲᱤ ᱠᱚᱫᱚ ᱟᱯᱮ ᱥᱮᱫ ᱦᱩᱭᱩᱜ ᱜᱮ ᱵᱟᱲᱟᱭ ᱜᱮᱭᱟ ᱥᱮ ᱵᱟᱝ?
ᱫᱟᱱᱟ ᱜᱩᱲᱤ᱾
ᱦᱮᱸ᱾
ᱫᱟᱱᱟ ᱜᱩᱲᱤ ᱫᱚ ᱚᱱᱠᱟ ᱢᱟ ᱦᱟᱸᱜ ᱛᱚ ᱵᱟᱝ ᱤᱭᱟᱹ ᱠᱟᱱᱟ ᱦᱟᱸᱜ ᱱᱚᱣᱟ ᱠᱚᱨᱮ ᱢᱟ
ᱟᱪᱪᱷᱟ, ᱟᱪᱪᱷᱟ᱾ ᱢᱟᱱᱮ ᱨᱚᱦᱚᱭ ᱵᱟᱲᱟᱭ ᱜᱮᱭᱟ ᱠᱚᱥᱮ ᱵᱟᱝ ᱚᱱᱠᱟ?
ᱚᱱᱠᱟ ᱫᱚᱦᱟᱸᱜ ᱵᱟᱝ ᱧᱮᱞ ᱦᱩᱭ ᱟᱠᱟᱱᱟ ᱦᱟᱜ ᱱᱤᱛ ᱫᱷᱟᱹᱵᱤᱡ ᱫᱚ
ᱢᱟᱱᱮ ᱚᱱᱟ ᱡᱟᱦᱟᱸ ᱠᱷᱚᱱ ᱯᱟᱭᱮᱥ ᱠᱚ ᱡᱩᱛ ᱟᱨᱠᱤ᱾
ᱯᱟᱭᱮᱥ ᱚ ᱟᱪᱪᱷᱟ ᱚ ᱚ ᱚᱱᱟ ᱠᱟᱛᱷᱟ ᱜᱤᱧ ᱞᱟᱹᱭ ᱮᱫᱟ ᱚᱱᱟ ᱜᱮ ᱦᱟᱸᱜ ᱡᱟᱦᱟᱸᱟᱢ ᱞᱟᱹᱭ ᱫᱟ ᱥᱮ ᱟᱫᱚ ᱚᱱᱮ ᱞᱟᱹᱭᱫᱟᱹᱧ ᱡᱟᱭᱜᱟ ᱡᱟᱹᱱᱤᱡ ᱧᱩᱛᱩᱢ ᱵᱷᱮᱜᱟᱨ ᱜᱮᱭᱟ ᱥᱮ
ᱚᱻ ᱟᱪᱪᱷᱟ, ᱟᱪᱪᱷᱟ, ᱟᱪᱪᱷᱟ ᱟᱪᱷᱟ ᱦᱮᱸ ᱦᱮᱸ᱾ ᱢᱟᱱᱮ ᱟᱹᱰᱤ ᱠᱟᱹᱴᱤᱡ ᱱᱟᱱᱦᱟ ᱱᱟᱱᱦᱟ ᱧᱚᱜ ᱜᱮᱭᱟ᱾
ᱦᱳᱭ ᱱᱟᱱᱦᱟ ᱜᱮᱭᱟ ᱠᱟᱹᱴᱤᱡ ᱦᱚᱸ᱾
ᱚᱸ᱾ ᱟᱞᱮ ᱱᱚᱛᱮ ᱦᱚᱸ ᱥᱚᱨᱱᱚ ᱠᱚᱫᱚ ᱟᱹᱰᱤ ᱞᱟᱦᱟ ᱠᱚ ᱨᱚᱦᱚᱭᱮᱫ ᱛᱟᱦᱮᱸᱫ
ᱦᱩᱸ᱾
ᱟᱫᱚ ᱱᱮᱛᱟᱨ ᱫᱚ ᱱᱟᱣᱟ ᱱᱟᱣᱟ ᱦᱩᱲᱩ ᱩᱰᱩᱠ ᱠᱟᱱᱟ ᱛᱚ, ᱵᱤᱵᱤ ᱤᱞᱤᱵᱷᱮᱱ ᱱᱤᱭᱟᱹ ᱠᱚᱭᱮᱠ ᱵᱚᱪᱷᱚᱨ ᱫᱚ ᱫᱚᱢᱮ ᱠᱚ ᱨᱚᱦᱚᱭ ᱮᱫᱟ᱾
ᱦᱩᱸ᱾
ᱟᱨ ᱪᱳᱭᱛᱟᱞᱤ ᱠᱚ ᱩᱰᱩᱠ ᱟᱠᱟᱱᱟ᱾
ᱦᱳᱭ ᱪᱳᱭᱛᱟᱞᱤ ᱦᱚᱸ ᱱᱚᱛᱮ ᱨᱚᱦᱚᱭᱚᱜ ᱜᱮᱭᱟ᱾ ᱟᱫᱚ ᱟᱫᱚ ᱚᱱᱮ ᱧᱩᱛᱩᱢ ᱠᱚ ᱵᱟᱝ ᱩᱭᱦᱟᱹᱨ ᱜᱚᱫᱚᱜᱼᱟ ᱥᱮ ᱡᱮ ᱟᱹᱰᱤ ᱨᱚᱠᱚᱢ ᱦᱳᱲᱩ ᱢᱮᱱᱟᱜ ᱟᱠᱟᱫᱟ᱾
ᱦᱮᱸ ᱟᱹᱰᱤ ᱨᱚᱠᱚᱢ ᱦᱚᱲᱩ ᱵᱟᱦᱩᱱᱛᱤ ᱢᱤᱫᱴᱟᱝ ᱢᱮᱱᱟᱜᱼᱟ᱾ ᱚᱱᱟ ᱦᱚᱸ ᱠᱚ ᱨᱚᱦᱚᱭ ᱵᱟᱲᱟᱭᱮᱫ ᱜᱮᱭᱟ᱾ ᱵᱷᱟᱞᱮ ᱯᱷᱚᱞᱚᱱ ᱦᱩᱭᱩᱜ ᱜᱮᱭᱟ, ᱚᱱᱟ ᱦᱚᱸ᱾
ᱦᱮᱸ᱾
ᱵᱟᱝᱟᱱᱛᱤ ᱫᱚ ᱜᱷᱩᱴᱩ ᱦᱩᱲᱩ ᱠᱟᱱᱟ ᱟᱨᱠᱤ ᱫᱷᱚᱨᱚᱢ ᱠᱚᱨᱚᱭ
ᱦᱳᱭ, ᱦᱳᱭ᱾ ᱟᱫᱚ ᱚᱱᱟ ᱞᱟᱜᱟ ᱠᱟᱛᱮᱫ ᱢᱚᱴᱟᱢᱩᱴᱤ ᱧᱮᱞ ᱦᱩᱭᱮᱱᱟ ᱱᱚᱜᱼᱚᱭ ᱵᱟᱨᱯᱮ ᱵᱟᱨ ᱢᱤᱫ ᱥᱮᱨᱢᱟ ᱵᱟᱨ ᱥᱮᱨᱢᱟ ᱪᱟᱥ ᱦᱩᱭ ᱮᱱᱟ ᱚᱱᱟ ᱦᱩᱲᱩ ᱴᱟᱜ ᱟᱫᱚ ᱧᱮᱞ ᱦᱩᱭᱱᱟ ᱡᱟᱦᱟᱸ ᱟᱵᱚ ᱱᱚᱣᱟ ᱥᱚᱨᱱᱚ ᱠᱚᱵᱚᱱ ᱨᱚᱦᱚᱭ ᱮᱫᱟ ᱟᱨ ᱦᱩᱲᱩ ᱠᱚ ᱦᱟᱸᱜ ᱱᱚᱛᱮ ᱟᱫᱚ ᱚᱱᱟ ᱞᱮᱠᱟ ᱠᱟᱛᱮ ᱛᱮᱫᱚ ᱦᱤᱥᱟᱹᱵ ᱨᱮᱫᱚ ᱴᱷᱤᱠ ᱜᱮ ᱤᱭᱟᱹᱜ ᱠᱟᱱᱟ᱾
ᱦᱮᱸ ᱦᱮᱸ ᱦᱮᱸ᱾
ᱟᱫᱚ ᱚᱱᱟ ᱫᱚ ᱠᱷᱚᱲ ᱡᱟᱹᱥᱛᱤ ᱦᱩᱭᱩᱜᱼᱟ᱾ ᱢᱟᱱᱮ ᱜᱟᱹᱭ ᱰᱟᱝᱜᱽᱨᱟ ᱠᱚ ᱡᱩᱫᱤ ᱠᱚ ᱛᱟᱦᱮᱱᱟ᱾ ᱛᱟᱦᱚᱞᱮ ᱥᱮᱬᱟ ᱥᱮᱬᱟ ᱡᱮᱞᱮᱧ ᱡᱮᱞᱮᱧ ᱠᱷᱚᱲ ᱦᱩᱭᱩᱜᱼᱟ ᱛᱚ, ᱛᱟᱞᱚᱦᱮ ᱩᱱᱠᱩ ᱡᱚᱢ ᱯᱚᱠᱷᱮ ᱥᱩᱵᱤᱫᱷᱟᱜ ᱟᱠᱚ᱾
ᱥᱩᱵᱤᱫᱷᱟ᱾ ᱟᱪᱪᱷᱟ, ᱟᱪᱪᱷᱟ᱾ ᱛᱟᱦᱚᱞᱮ ᱜᱚᱝᱠᱮ ᱟᱯᱮ ᱥᱮᱫ ᱫᱚ ᱵᱩᱥᱩᱵ ᱫᱚ ᱰᱟᱹᱝᱨᱤ ᱡᱚᱢ ᱛᱩᱞᱩᱡ ᱜᱮ ᱥᱮ ᱠᱚ ᱵᱟᱲᱜᱮ ᱨᱮᱠᱚ ᱨᱟᱯᱟᱜ ᱜᱤᱰᱤ ᱠᱟᱜᱼᱟ?
ᱦᱮᱸ ᱚᱱᱠᱟ ᱫᱚ ᱡᱚᱢ ᱛᱩᱞᱩᱡ ᱡᱚᱢ ᱞᱮᱠᱟ ᱫᱚᱦᱚᱭ ᱦᱩᱭᱩᱜᱼᱟ᱾ ᱵᱟᱲᱮ ᱠᱟᱜ ᱦᱩᱭᱩᱜᱼᱟ᱾ ᱟᱨ ᱨᱮ ᱡᱩᱫᱤ ᱚᱱᱠᱟ ᱱᱚᱥᱴᱚᱼᱼ ᱛᱚ ᱮᱱᱠᱷᱟᱱ ᱚᱱᱟ ᱠᱚᱫᱚ ᱟᱛᱟᱨ ᱜᱤᱲᱤ, ᱟᱨ ᱵᱟᱝᱠᱷᱟᱱ ᱠᱷᱚᱛ ᱞᱮᱠᱟᱛᱮ ᱠᱟᱹᱢᱤ ᱭᱮᱫᱟᱭ ᱚᱱᱟ ᱦᱚᱸ ᱦᱟᱸᱜ ᱾
ᱟᱨ ᱵᱩᱥᱩᱵ ᱨᱮᱱᱟᱜ ᱚᱲᱟᱜ ᱠᱚᱫᱚ ᱱᱮᱛᱟᱨ ᱫᱚ ᱪᱟᱵᱟ ᱦᱮᱡ ᱟᱠᱟᱱᱟ ᱛᱚ ᱾
ᱦᱮᱸ ᱵᱩᱥᱩᱵ ᱚᱲᱟᱜ ᱢᱤᱫ ᱵᱟᱨ ᱢᱮᱱᱟᱜ ᱟᱠᱟᱫᱟ, ᱚᱠᱟ ᱪᱮᱫ ᱪᱩᱧ ᱪᱟᱞᱟᱣ ᱞᱮᱱ ᱛᱟᱦᱮᱸᱫ ᱱᱚᱣᱟᱼᱼ ᱤᱭᱟᱹ ᱥᱟᱭᱤᱰ ᱱᱚᱣᱟᱼᱼ ᱪᱚᱱᱫᱨᱤ ᱜᱩᱯᱤ ᱵᱚᱞᱚᱵᱯᱩᱨ ᱥᱟᱭᱤᱰ ᱤᱧ ᱪᱟᱞᱟᱣ ᱞᱮᱱ ᱛᱟᱦᱮᱸᱫ ᱾ ᱟᱫᱚ ᱚᱸᱰᱮ ᱫᱚ ᱧᱮᱞ ᱤᱫᱤᱧᱼᱼ